ᱦᱮᱸ᱾
ᱦᱳᱭ ᱡᱚᱦᱟᱨ ᱜᱮ᱾ ᱡᱚᱦᱟᱨ ᱜᱮ᱾
ᱦᱮᱸ ᱡᱚᱦᱟᱨ ᱜᱮ᱾
ᱪᱮᱫ ᱜᱮ ᱵᱟᱝ ᱱᱤᱛᱚᱜ ᱫᱚ ᱟᱹᱭᱩᱵ ᱠᱟᱱᱟ ᱛᱚ ᱚᱲᱟᱜ ᱠᱚᱨᱮ ᱜᱮ᱾ ᱚᱲᱟᱜ ᱠᱚᱨᱮ ᱜᱮ᱾
ᱚ᱾
ᱟᱯᱮᱫᱚ?
ᱤᱧ ᱦᱚᱸ ᱚᱲᱟᱜ ᱨᱮᱜᱮ ᱢᱤᱱᱟᱹᱧᱟ᱾
ᱪᱮᱫ ᱞᱮᱠᱟ ᱱᱤᱛᱚᱜ ᱫᱟᱜ ᱮᱫᱟᱭ ᱥᱮ ᱵᱟᱭ ᱫᱟᱜ ᱫᱟ ᱟᱯᱮ ᱥᱮᱡ?
ᱵᱟ᱾ ᱱᱤᱛᱚᱜ ᱫᱚᱭ ᱯᱷᱟᱠᱟᱣ ᱠᱟᱫᱟ ᱫᱟᱜ ᱫᱚ ᱵᱟᱭ ᱫᱟᱜ ᱮᱫᱟ᱾ ᱟᱨ ᱦᱳᱭ ᱢᱮᱨᱚᱢ ᱠᱚᱞᱮ ᱵᱟᱭ ᱵᱟᱲᱟ ᱠᱮᱫ ᱠᱚᱣᱟ ᱰᱟᱝᱨᱤ ᱠᱚᱞᱮ ᱵᱟᱭ ᱵᱟᱲᱟ ᱠᱮᱫ ᱠᱚᱣᱟ ᱱᱤᱛ ᱫᱚ᱾ ᱡᱚᱛᱚ ᱜᱮ ᱠᱚ ᱜᱮᱠᱚ ᱵᱟᱭ ᱠᱮᱫ ᱠᱚᱣᱟ᱾ ᱚᱲᱟᱜ ᱠᱚ ᱠᱷᱳᱲ ᱠᱮᱫ ᱠᱚᱣᱟ᱾ ᱛᱟᱦᱚᱞᱮ ᱪᱮᱫ ᱫᱟᱠᱟ ᱠᱚ ᱯᱮ ᱤᱥᱤᱱ ᱠᱮᱜᱼᱟ ᱥᱮ ᱟᱹᱣᱨᱤ?
ᱫᱟᱠᱟ ᱫᱚ ᱟᱣᱨᱤ ᱞᱮ ᱤᱥᱤᱱᱟ᱾ ᱤᱥᱤᱱ ᱦᱩᱭᱩᱜᱼᱟ ᱦᱟᱜ ᱱᱮᱜᱼᱚᱭ ᱱᱤᱛᱚᱜ ᱜᱮ᱾
ᱟᱨ ᱡᱟᱦᱟᱸ ᱫᱚ ᱟᱯᱮ ᱚᱱᱟ ᱠᱚᱨᱮ ᱯᱮ ᱥᱩᱧᱡᱟᱹᱭᱟᱯᱮ ᱥᱮ ᱵᱟᱝᱟ?
ᱦᱮᱸ ᱫᱷᱩᱯ ᱠᱚ ᱞᱟᱜᱟᱣ ᱜᱮᱭᱟ᱾
ᱟᱪᱪᱷᱟ᱾
ᱚᱲᱟᱜ ᱨᱮ ᱟᱨ ᱨᱟᱪᱟᱨᱮ ᱛᱷᱟᱱ ᱢᱮᱱᱟᱜᱼᱟ ᱚᱸᱰᱮ᱾
ᱛᱟᱦᱞᱮ ᱛᱮᱦᱮᱧ ᱫᱚ ᱡᱟᱹᱯᱩᱫ ᱡᱟᱹᱯᱩᱫ ᱪᱮᱫ ᱠᱚᱯᱮ ᱩᱛᱩᱭᱫᱟ?
ᱛᱮᱦᱮᱧ ᱩᱛᱩᱭᱮᱫ ᱜᱮᱭᱟᱞᱮ ᱟᱹᱞᱩ ᱠᱚ ᱫᱟᱹᱞ ᱠᱚᱜᱮ᱾ ᱡᱟᱹᱯᱩᱫ ᱡᱟᱹᱯᱩᱫ ᱵᱟᱡᱟᱨ ᱠᱚ ᱵᱟᱝᱞᱮ ᱥᱮᱱ ᱫᱟᱲᱮᱭ ᱟᱠᱟᱫᱟ᱾
ᱱᱤᱛ ᱦᱚᱸᱭ ᱡᱟᱹᱯᱩᱫ ᱮᱫ ᱜᱮᱭᱟ ᱚᱱᱛᱮ ᱫᱚ?
ᱦᱮᱸ
ᱟᱪᱪᱷᱟ
ᱫᱟᱜ ᱢᱤᱫ ᱵᱟᱨ ᱡᱚᱨᱚᱭᱮᱫᱟᱭ
ᱟᱪᱪᱷᱟ ᱟᱯᱮ ᱠᱚᱨᱮ ᱫᱚ ᱠᱩᱫᱩᱢ ᱠᱟᱹᱦᱱᱤ ᱠᱚᱫᱚ ᱱᱮᱛᱟᱨ ᱦᱩᱭᱩᱜ-ᱟ ᱥᱮ ᱵᱟᱝ?
ᱦᱮᱸ ᱠᱩᱫᱩᱢ ᱠᱟᱹᱦᱱᱤ ᱫᱚ ᱦᱳᱭᱳᱜ-ᱟ! ᱡᱩᱫᱤ ᱵᱟᱵᱟ ᱟᱭᱩ ᱠᱚ ᱛᱟᱦᱮᱱᱟ
ᱦᱳᱭ ᱢᱟᱱᱮ ᱱᱮᱛᱟᱨ ᱜᱤᱫᱽᱨᱟᱹ ᱠᱚ ᱡᱮ ᱪᱟᱨᱪᱟ ᱱᱮᱛᱟᱨ ᱢᱟ ᱵᱟᱝ ᱧᱮᱞᱚᱜᱚᱜ ᱠᱟᱱᱟ ᱟᱫᱚ ᱚᱱᱟ ᱠᱚᱠᱚ ᱪᱟᱨᱪᱟᱣᱮᱫᱟ ᱥᱮ ᱵᱟᱝ ᱡᱮ ᱠᱩᱫᱩᱢ ᱠᱚ ᱠᱟᱹᱦᱱᱤ ᱠᱚ ᱚᱱᱟ ᱠᱚᱠᱚ ᱞᱟᱹᱭ ᱟᱠᱚᱣᱟ ᱜᱤᱫᱽᱨᱟᱹ ᱠᱚ ᱵᱟᱵᱟ ᱟᱭᱩ ᱠᱚ ᱫᱟᱫᱩ ᱠᱚ ᱞᱟᱹ ᱟᱠᱚ ᱠᱚ ᱚᱱᱟ ᱠᱚᱯᱮ ᱞᱟᱹᱭᱟ ᱥᱮ ᱵᱟᱝ
ᱜᱤᱫᱽᱨᱟᱹ ᱢᱟ ᱥᱚᱵ ᱥᱚᱢᱚᱭ ᱯᱷᱳᱱ ᱨᱮᱜᱮ ᱯᱷᱳᱱ ᱠᱚᱜᱮ ᱠᱟᱴᱩᱱ ᱢᱟᱴᱩᱱ ᱠᱚ ᱧᱮᱞᱟ ᱟᱨ ᱠᱟᱦᱱᱤ ᱠᱚᱫᱚ ᱩᱱᱟᱹᱜ ᱫᱚ ᱵᱟᱝ ᱠᱚ ᱟᱸᱡᱚᱢ ᱜᱮᱭᱟ ᱠᱚ᱾
ᱛᱟᱦᱚᱞᱮ ᱜᱤᱫᱽᱨᱟᱹ ᱱᱮᱛᱟᱨ ᱪᱮᱫ ᱠᱚ ᱠᱩᱥᱤᱭᱟᱜ ᱠᱟᱱᱟ ᱡᱟᱹᱥᱛᱤ ᱫᱚ?
ᱵᱮᱥᱤ ᱜᱮ ᱵᱮᱥᱤ ᱠᱟᱭᱛᱮ ᱯᱷᱳᱱ ᱳᱰᱳᱠ ᱟᱠᱟᱱᱟ ᱥᱮ ᱯᱷᱚᱱ ᱨᱮᱜᱮ ᱠᱟᱨᱴᱩᱱ ᱠᱚ᱾ ᱦᱟᱱᱟ ᱱᱟᱣᱟ ᱧᱮᱞ ᱡᱩᱫᱤ ᱯᱷᱩᱱ ᱠᱚ ᱵᱟᱢ ᱥᱟᱵ ᱦᱚᱪᱚ ᱟᱭᱟ ᱫᱚᱢᱮ ᱠᱚ ᱨᱟᱜᱟ
ᱟᱫᱚ ᱵᱟᱯᱮ ᱞᱟᱹᱭ ᱟᱠᱚᱣᱟ ᱡᱮ ᱡᱟᱦᱟᱸ ᱟᱸᱡᱚᱢᱚᱜ-ᱟ ᱡᱟᱦᱟᱸ ᱵᱟᱵᱟ ᱟᱭᱩ ᱠᱚ ᱛᱟᱠᱚᱣᱟᱜ ᱢᱚᱪᱟ ᱠᱚ ᱠᱚᱨᱮ ᱠᱷᱚᱱᱟᱜ ᱦᱟᱲᱟᱢᱵᱟ ᱛᱟᱠᱚᱣᱟᱜ ᱢᱚᱪᱟ ᱠᱚᱨᱮ ᱠᱷᱚᱱ ᱡᱟᱦᱟᱸ ᱟᱸᱡᱚᱢᱚᱜᱚᱜᱼᱟ ᱠᱟᱹᱦᱱᱤ ᱠᱚ ᱞᱟᱹᱭᱚᱜᱼᱟ ᱠᱩᱫᱩᱢ ᱠᱚ ᱚᱱᱟ ᱵᱷᱟᱜᱤ ᱟᱹᱭᱠᱟᱹᱜᱼᱟ ᱥᱮ ᱯᱷᱳᱱ ᱵᱷᱟᱜᱮ ᱟᱹᱭᱠᱟᱹᱜ-ᱟ ᱚᱱᱟ ᱨᱮᱱᱟᱜ ᱛᱚᱯᱷᱟᱛ ᱵᱟᱯᱮ ᱞᱟᱹᱭ ᱟᱠᱚᱣᱟ
ᱞᱟᱹᱭ ᱠᱟᱛᱮ ᱦᱚᱸ ᱜᱤᱫᱽᱨᱟᱹ ᱫᱚ ᱵᱟᱝᱠᱚ ᱵᱩᱡ ᱦᱮᱸ ᱞᱟᱹᱭ ᱠᱟᱛᱮ ᱦᱚᱸ ᱜᱤᱫᱽᱨᱟᱹ ᱫᱚ ᱵᱟᱝᱠᱚ ᱵᱩᱡ-ᱟ ᱩᱱᱫᱤᱱ ᱠᱚ ᱜᱤᱫᱽᱨᱟᱹ ᱟᱞᱟᱫᱟ ᱱᱮᱛᱟᱨ ᱠᱚ ᱜᱤᱫᱽᱨᱟᱹ ᱟᱞᱟᱫᱟ ᱩᱱᱫᱤᱱ ᱠᱚᱫᱚ ᱪᱮᱫ ᱜᱮᱢ ᱢᱮᱛᱟᱭᱟ ᱚᱱᱟ ᱜᱮᱠᱚ ᱟᱸᱡᱚᱢ ᱛᱟᱦᱮᱸᱫ-ᱟ ᱱᱮᱛᱟᱨ ᱨᱮᱱ ᱜᱤᱫᱽᱨᱟᱹ ᱢᱟ ᱚᱱᱟ ᱠᱚᱢᱟ ᱵᱟᱝᱠᱚ ᱟᱸᱡᱚᱢ ᱮᱫᱟ ᱥᱮ
ᱦᱳᱭ ᱟᱫᱚ ᱚᱱᱠᱟᱜᱮ ᱜᱟᱨᱡᱮᱱ ᱛᱮᱭᱟᱨᱚᱜ ᱦᱩᱭᱩᱜ-ᱟ ᱮᱱᱠᱷᱟᱱ ᱚᱱᱠᱟᱟᱜᱮ ᱞᱟᱹᱭ ᱪᱮᱫ ᱟᱠᱚ ᱦᱩᱭᱩᱜ-ᱟ
ᱦᱮᱸ
ᱚᱱᱠᱟ ᱞᱟᱹᱭ ᱠᱮᱫ ᱠᱚ ᱠᱷᱟᱱ ᱫᱚ ᱱᱟᱯᱟᱭᱚᱜ-ᱟ ᱥᱮ ᱱᱚᱣᱟ ᱟᱵᱚᱣᱟᱜ ᱥᱚᱢᱟᱡᱽ ᱤᱫᱤ ᱠᱟᱛᱮ ᱢᱤᱫᱴᱟᱝ ᱪᱟᱨᱪᱟ ᱦᱩᱭᱱᱟ ᱮᱱᱠᱷᱟᱱ
ᱦᱮᱸ
ᱟᱫᱚ ᱚᱱᱠᱟᱧ ᱵᱟᱝᱟ ᱱᱤᱛᱚᱜ ᱫᱚ ᱚᱸᱰᱮ ᱵᱟᱵᱟ ᱟᱭᱩ ᱢᱮᱱᱟᱜ ᱟᱠᱟᱫᱮᱭᱟ ᱩᱱᱤ ᱢᱤᱫ ᱜᱚᱲᱚᱢ ᱠᱚᱲᱟ ᱥᱩᱨ ᱨᱮ ᱢᱮᱱᱟᱜ ᱟᱠᱟᱫᱮᱭᱟ ᱟᱣᱨᱤ ᱠᱚ ᱤᱥᱤᱱᱟ ᱪᱚᱸᱫᱟ ᱟᱠᱟᱫ-ᱟ ᱠᱚ ᱫᱟᱠᱟ ᱠᱚ ᱫᱚ ᱟᱫᱚ ᱩᱱᱤᱜᱮ ᱱᱟᱦᱟᱜ ᱠᱩᱫᱩᱢ ᱠᱟᱹᱦᱱᱤ ᱠᱚᱭ ᱞᱟᱹᱭᱟᱭ ᱠᱟᱱᱛᱮ ᱞᱟᱹᱭ ᱟᱭ ᱠᱟᱱᱟᱭ ᱦᱳᱭ ᱞᱟᱹᱭ ᱟᱭ ᱠᱟᱱᱟᱭ ᱟᱨᱦᱚᱸ ᱚᱱᱠᱟ ᱜᱮᱠᱚ ᱞᱟᱹᱭ ᱟᱠᱚ ᱜᱮᱭᱟ ᱟᱫᱚ ᱫᱟᱠᱟ ᱠᱚᱫᱚ ᱠᱚ ᱪᱚᱸᱫᱟ ᱟᱠᱟᱫ ᱜᱮᱭᱟ ᱫᱟᱠᱟ ᱫᱚ ᱟᱫᱚ ᱦᱟᱜ ᱩᱛᱩ ᱠᱚᱫᱚ ᱱᱟᱦᱟᱜ ᱜᱚᱜᱚ ᱛᱟᱠᱚ ᱪᱮᱫ ᱪᱮᱫ ᱠᱚ ᱩᱛᱩ ᱭᱮᱫᱟ ᱟᱨ ᱡᱚᱛᱚ ᱦᱚᱲᱟᱜ ᱛᱚ ᱵᱟᱝ ᱵᱟᱲᱟᱭ ᱦᱩᱭᱩᱜ-ᱟ ᱛᱚ ᱱᱮᱛᱟᱨ ᱫᱚ ᱧᱮᱞᱚᱜᱚᱜᱼᱟ ᱡᱟᱦᱟᱸ ᱟᱨ ᱪᱮᱫ ᱡᱚᱛᱚ ᱚᱲᱟᱜ ᱠᱚᱨᱮ ᱜᱮ ᱨᱟᱦᱮᱲ ᱫᱟᱹᱞ ᱢᱟᱞᱦᱟᱱ ᱫᱟᱹᱞ ᱱᱚᱝᱠᱟ ᱱᱟᱜ ᱠᱚᱜᱮ ᱢᱩᱱᱜᱟᱹ ᱟᱲᱟᱜ ᱥᱟᱶ ᱛᱮᱠᱚ ᱨᱟᱥᱮ ᱠᱮᱫ ᱜᱮ
ᱚᱻ ᱛᱟᱦᱚᱞᱮ ᱟᱯᱮ ᱫᱚ ᱚᱱᱟ ᱠᱚᱫᱚ ᱯᱮ ᱨᱚᱦᱚᱭ ᱜᱮᱭᱟ ᱛᱚ
ᱦᱳᱭ ᱦᱳᱭ
ᱚᱻ ᱠᱤᱨᱤᱧ ᱫᱚ ᱵᱟᱯᱮ ᱠᱤᱨᱤᱧ ᱜᱮᱭᱟ ᱥᱩᱫᱷᱩ ᱪᱟᱥ ᱨᱮᱱᱟᱜ ᱜᱮᱯᱮ ᱩᱛᱩ ᱫᱟᱠᱟᱭᱟ ᱩᱛᱩᱭ ᱜᱮᱭᱟᱯᱮ
ᱵᱟᱝᱟ ᱚᱱᱠᱟ ᱫᱚ ᱵᱟᱝᱟ ᱠᱤᱨᱤᱧ ᱦᱚᱸᱞᱮ ᱠᱤᱨᱤᱧ ᱜᱮᱭᱟ ᱵᱟᱝ ᱛᱟᱦᱮᱱ ᱠᱷᱟᱱ ᱛᱟᱦᱮᱱ ᱠᱷᱟᱱ ᱫᱚ ᱛᱟᱦᱮᱱ ᱛᱩᱞᱩᱡ ᱫᱚ ᱵᱟᱵᱚᱱ ᱠᱤᱨᱤᱧᱟ ᱛᱚ ᱟᱨ ᱟᱞᱮ ᱪᱟᱞᱟᱜ ᱜᱮᱭᱟ ᱞᱮ ᱵᱟᱡᱟᱨ ᱦᱚᱸ ᱟᱹᱜᱩᱭ ᱠᱤᱨᱤᱧ ᱟᱹᱜᱩᱭ ᱜᱮᱭᱟ ᱞᱮ ᱵᱟᱝ ᱛᱟᱦᱮᱸᱱ ᱠᱷᱟᱱ ᱫᱚ ᱡᱮ ᱡᱟᱠᱮ ᱡᱮᱢᱚᱱ ᱫᱚ᱾ ᱟᱵᱤᱱ ᱛᱟᱦᱮᱸᱱ ᱠᱷᱟᱱ ᱫᱚ ᱱᱚᱜᱚᱭ ᱡᱮᱢᱚᱱ ᱡᱟᱹᱯᱩᱫ ᱨᱮ ᱟᱵᱚ ᱫᱚ ᱵᱟᱡᱟᱨ ᱠᱚ ᱵᱟᱵᱚᱱ ᱥᱮᱱ ᱠᱚᱜᱼᱟ ᱟᱹᱛᱩ ᱚᱲᱟᱜ ᱦᱚᱲ᱾ ᱮᱸᱱᱠᱷᱟᱱ ᱱᱚᱣᱟ ᱠᱚ ᱛᱟᱦᱮᱸᱱ ᱠᱷᱟᱱ ᱱᱚᱣᱟ ᱠᱚᱢ ᱩᱛᱩ ᱜᱚᱫ ᱠᱮᱜᱼᱟ ᱟᱨ ᱵᱟᱡᱟᱨᱮᱢ ᱥᱮᱱ ᱞᱮᱱᱠᱷᱟᱱ ᱚᱱᱟ ᱫᱚ᱾ ᱦᱮᱸ ᱟᱞᱟᱜ ᱵᱮᱯᱟᱨ ᱠᱟᱱᱟ᱾
ᱦᱮᱸ ᱟᱢ ᱪᱮᱫ ᱠᱚ ᱛᱟᱦᱞᱮᱢ ᱠᱩᱥᱤᱭᱟᱜ ᱜᱮᱭᱟ? ᱧᱮᱞ ᱡᱚᱱ ᱡᱟᱭᱜᱟ
ᱦᱮᱸ ᱚᱱᱟ ᱠᱚᱫᱚ ᱵᱷᱟᱹᱜᱤ ᱜᱤᱧ ᱠᱩᱥᱤᱭᱟᱜᱼᱟ᱾ ᱱᱟᱣᱟᱱ ᱡᱟᱭᱜᱟ ᱠᱚᱫᱚ ᱧᱮᱞ ᱞᱟᱹᱜᱤᱫ ᱠᱚᱦᱚᱸ᱾ ᱟᱫᱚ ᱚᱱᱠᱟᱱ ᱥᱚᱢᱚᱭ ᱵᱟᱝ ᱦᱩᱭ ᱟᱠᱟᱱᱛᱮ ᱵᱟᱝ ᱪᱟᱞᱟᱣ ᱦᱩᱭ ᱠᱟᱱᱟ᱾ ᱟᱨ ᱟᱯᱮ ᱠᱚᱫᱚ?
ᱤᱧ ᱦᱚᱸ ᱫᱟᱬᱟᱸᱱ ᱡᱟᱭᱜᱟ ᱫᱚ ᱫᱚᱢᱮ ᱜᱤᱧ ᱠᱩᱥᱤᱭᱟᱜ-ᱟ ᱟᱫᱚ ᱩᱱᱟᱹᱜ ᱥᱚᱢᱚᱭ ᱠᱚ ᱵᱟᱝ ᱦᱩᱭ ᱠᱟᱱᱟ ᱚᱱᱟ ᱠᱷᱟᱹᱛᱤᱨ ᱵᱟᱹᱧ ᱪᱟᱞᱟᱣ ᱟᱠᱟᱱᱟ ᱥᱩᱨ ᱥᱩᱯᱩᱨ ᱠᱚᱨᱮ ᱫᱚᱧ ᱪᱟᱞᱟᱣ ᱵᱟᱲᱟ ᱟᱠᱟᱱᱟᱢ
ᱦᱮᱸ ᱦᱮᱸ ᱢᱮᱱ ᱤᱫᱟᱹᱧ ᱢᱮᱱ ᱤᱫᱟᱹᱧ ᱟᱯᱮ ᱚᱱᱟ ᱠᱚᱨᱮ ᱫᱚ ᱚᱠᱟ ᱠᱚᱨᱮ ᱟᱹᱰᱤ ᱡᱟᱹᱥᱛᱤ ᱪᱮᱫ ᱠᱚᱨᱮ ᱪᱟᱞᱟᱜ ᱠᱚ ᱨᱟᱹᱥᱠᱟᱹᱜ ᱜᱮᱭᱟ ᱟᱯᱮ ᱟᱛᱳ ᱠᱚᱨᱮᱱ ᱦᱚᱲ ᱠᱚ?
ᱦᱮᱸ ᱥᱟᱣᱛᱮ ᱟᱯᱮ ᱴᱚᱞᱟ ᱴᱚᱴᱷᱟ ᱠᱚᱨᱮᱱ ᱦᱚᱲ ᱠᱚ ᱪᱮᱫ ᱠᱚ ᱨᱟᱹᱥᱠᱟᱹᱜ ᱜᱮᱭᱟ ᱯᱟᱛᱟ ᱧᱮᱞ ᱛᱮ ᱥᱮ ᱟᱵᱚ ᱥᱟᱶᱛᱟ ᱨᱮᱱᱟᱜ ᱪᱟᱨᱪᱟ ᱤᱫᱤ ᱠᱟᱛᱮᱫ ᱥᱮ ᱵᱚᱸᱜᱟ ᱵᱩᱨᱩ ᱤᱫᱤ ᱠᱟᱛᱮᱫ ᱪᱮᱫ ᱞᱮᱠᱟ?
ᱡᱷᱚᱛᱚ ᱤᱫᱤ ᱠᱟᱛᱮᱜ ᱜᱮ ᱵᱚᱸᱜᱟ ᱵᱩᱨᱩ ᱤᱫᱤ ᱠᱟᱛᱮᱜ ᱯᱟᱛᱟ ᱤᱫᱤ ᱠᱟ- -ᱛᱮᱜ᱾ ᱦᱮᱸ ᱡᱚᱛᱚ ᱪᱟᱞᱟᱜ ᱜᱮᱭᱟ ᱠᱚ᱾
ᱢᱟᱱᱮ ᱡᱟᱹᱥᱛᱤ ᱠᱟᱭᱛᱮ ᱚᱠᱟᱴᱟᱜ ᱧᱮᱞᱚᱜᱼᱟ ᱚᱠᱟᱴᱟᱜ ᱛᱮᱠᱚ ᱪᱟᱞᱟᱜᱼᱟ?
ᱵᱚᱸᱜᱟ ᱵᱩᱨᱩ ᱠᱚᱨᱮ ᱦᱚᱸᱠᱚ ᱪᱟᱞᱟᱜ ᱜᱮᱭᱟ ᱠᱚ ᱡᱟᱦᱟᱸ ᱯᱟᱛᱟ ᱠᱚ ᱦᱩᱭᱩᱜᱼᱟ ᱵᱚᱸᱜᱟ ᱵᱩᱨᱩ ᱠᱚ ᱦᱩᱭᱩᱜᱼᱟ᱾ ᱚᱱᱟ ᱠᱚᱨᱮ ᱦᱚᱸ ᱡᱟᱹᱥᱛᱤ ᱜᱮᱠᱚ ᱪᱟᱞᱟᱜᱼᱟ᱾
ᱟᱨ ᱢᱟᱱᱮ ᱚᱱᱠᱟ ᱪᱮᱜᱞᱮᱠᱟ ᱜᱤᱫᱽᱨᱟᱹ ᱠᱚ ᱪᱮᱫ ᱞᱮᱠᱟ ᱯᱮ ᱪᱟᱨᱪᱟᱣ ᱟᱠᱟᱫ ᱠᱚᱣᱟ ᱦᱳᱭᱛᱳ ᱡᱟᱦᱟᱸᱱᱟᱜ ᱚᱨᱠᱮᱥᱴᱨᱟ ᱯᱨᱳᱜᱨᱟᱢ ᱠᱚ ᱦᱩᱭᱩᱜ ᱠᱟᱱᱟ ᱮᱱᱮᱡ ᱠᱚᱠᱚ ᱟᱹᱜᱩ ᱟᱠᱟᱫ ᱠᱚᱣᱟ ᱮᱸᱰᱮᱠᱷᱟᱱ ᱚᱸᱰᱮ ᱪᱮᱫ ᱞᱮᱠᱟ ᱛᱤᱱᱟᱹᱜ ᱜᱟᱱ ᱪᱮᱫ ᱞᱮᱠᱟ ᱥᱟᱸᱜᱮ ᱦᱚᱲ ᱠᱚ ᱪᱟᱞᱟᱜᱼᱟ?
ᱯᱨᱳᱜᱨᱟᱢ ᱡᱩᱫᱤ ᱦᱳᱭᱳᱜᱼᱟ ᱛᱟᱞᱦᱮ ᱫᱚᱢᱮ ᱠᱚ ᱪᱟᱞᱟᱜ ᱜᱮᱭᱟ ᱠᱚ ᱟᱛᱩ ᱨᱮᱱ ᱯᱨᱟᱭ ᱦᱚᱲ ᱠᱚ ᱪᱟᱞᱟᱜ ᱟᱠᱚ᱾
ᱟᱪᱪᱷᱟ ᱚᱱᱟ ᱞᱮᱠᱟᱛᱮ ᱪᱮᱫ ᱞᱮᱠᱟ ᱢᱟᱱᱮ ᱵᱷᱟᱜᱮ ᱥᱮ ᱵᱟᱝ ᱵᱷᱟᱜᱮ ᱚᱱᱟ ᱞᱮᱠᱟ ᱜ ᱮᱢ ᱞᱟᱹᱭ ᱫᱟᱲᱮᱭᱟᱜᱼᱟ? ᱪᱮᱫᱞᱮᱠᱟ ᱚᱱᱟ ᱵᱷᱟᱵ ᱵᱷᱟᱜᱤ ᱠᱟᱱᱟ ᱥᱮ ᱵᱟᱝ ᱵᱷᱟᱜᱮᱜ ᱠᱟᱱᱟ?
ᱦᱮᱸ ᱱᱚᱜ-ᱚᱭ ᱡᱮ ᱯᱨᱳᱜᱨᱟᱢ ᱟᱛᱳ ᱟᱛᱳ ᱵᱚ ᱠᱚᱨᱟᱣ ᱮᱫᱟ ᱚᱱᱟ ᱫᱚ ᱵᱟᱝ ᱵᱮᱴᱟᱨᱚᱜ ᱠᱟᱱᱟ᱾ ᱡᱮ ᱯᱨᱳᱜᱨᱟᱢ ᱡᱩᱫᱤᱢ ᱠᱚᱨᱟᱣᱟᱢ ᱟᱛᱳ ᱨᱮᱱ ᱢᱟᱹᱭ ᱵᱟᱹᱵᱩ ᱛᱟᱠᱚ ᱠᱚ ᱪᱟᱞᱟᱜ ᱠᱟᱱᱟ ᱠᱚ ᱟᱨ ᱮᱱᱮᱡ ᱮᱫᱟᱠᱚ ᱚᱱᱟ ᱠᱚᱫᱚ ᱵᱟᱝ ᱩᱪᱤᱛᱚᱜ ᱠᱟᱱᱟ᱾ ᱚᱱᱟ ᱵᱚᱫᱚᱞᱛᱮ ᱡᱩᱫᱤ ᱜᱟᱭᱟᱱ ᱦᱩᱭ ᱠᱚᱜᱼᱟ ᱡᱟᱛᱨᱟ ᱦᱩᱭ ᱠᱚᱜᱼᱟ ᱟᱨ ᱡᱩᱫᱤ ᱥᱤᱝᱼᱥᱤᱝᱨᱟᱹᱭ ᱠᱩ ᱦᱩᱭ ᱠᱚᱜᱼᱟ ᱛᱟᱦᱚᱞᱮ ᱠᱷᱟᱱ ᱫᱚ ᱥᱚᱢᱟᱡ ᱟᱹᱰᱤᱴᱟᱜ ᱜᱮ ᱞᱟᱦᱟ ᱤᱫᱤ ᱠᱚᱜᱼᱟ ᱚᱱᱟ ᱧᱮᱞᱛᱮᱢ ᱵᱩᱡ ᱫᱟᱲᱮᱭᱟᱜᱼᱟ ᱡᱮ ᱟᱹᱰᱤ ᱠᱤᱪᱷᱩ᱾
ᱟᱪᱪᱷᱟ ᱛᱟᱦᱚᱞᱮ ᱟᱯᱮ ᱚᱱᱟ ᱠᱚᱨᱮ ᱫᱚ ᱟᱪᱪᱷᱟ ᱚᱱᱟ ᱠᱚᱫᱚ ᱦᱩᱭᱩᱜ ᱜᱮᱭᱟ ᱥᱮ ᱵᱟᱝᱟ ᱡᱟᱦᱟᱸ ᱫᱚ ᱮᱱ ᱥᱚᱢᱟᱡᱽ ᱥᱤᱝᱨᱟᱹᱭ ᱥᱮ ᱮᱱᱠᱟᱱ ᱜᱟᱭᱟᱱ ᱠᱚ? ᱚᱱᱠᱟ ᱦᱩᱭᱩᱜ ᱜᱮᱭᱟ ᱥᱮ ᱵᱟᱝ ᱥᱮ ᱚᱱᱟ ᱤᱫᱤ ᱠᱟᱛᱮ?
ᱦᱮᱸ ᱜᱟᱭᱟᱱ ᱦᱮᱸ ᱜᱟᱭᱟᱱ ᱫᱚ ᱦᱩᱭᱩᱜ ᱜᱮᱭᱟ ᱩᱱᱟᱹᱜ ᱢᱟᱨᱟᱝ ᱢᱟᱨᱟᱝ ᱢᱟᱨᱟᱝ ᱢᱟᱨᱟᱝ-ᱟᱜ ᱫᱚ ᱵᱟᱝ ᱜᱮ ᱦᱩᱰᱤᱧ ᱦᱩᱰᱤᱧᱟᱜ ᱜᱮ ᱦᱩᱭᱩᱜᱼᱟ᱾
ᱟᱪᱪᱷᱟ ᱚᱱᱟ ᱨᱮᱦᱚᱸ ᱪᱮᱫ ᱞᱮᱠᱟᱱ ᱦᱚᱲ ᱠᱚ ᱪᱟᱞᱟᱜ ᱞᱟᱹᱜᱤᱫᱚᱜᱼᱟ? ᱛᱤᱱᱟᱹᱜ ᱜᱟᱱ ᱨᱟᱹᱥᱠᱟᱹ ᱠᱚ ᱵᱩᱡᱷᱟᱹᱣᱟ ᱡᱮ ᱡᱟᱜᱟ ᱧᱮᱞ ᱪᱚᱞᱚ ᱵᱚᱱ ᱪᱟᱞᱟᱜᱼᱟ ᱥᱮ ᱯᱟᱛᱟ ᱮᱱᱮᱡ ᱦᱩᱭᱩᱜ ᱠᱟᱱᱟ ᱚᱸᱰᱮ ᱯᱟᱛᱟ
ᱦᱮᱸ ᱚᱱᱟ ᱜᱟᱭᱟᱱ ᱧᱮᱞᱫᱚ ᱵᱮᱥᱤ ᱠᱟᱭᱛᱮ ᱜᱚᱜᱚ ᱵᱟ ᱵᱟᱵᱟ ᱠᱚᱜᱮ ᱠᱚ ᱠᱩᱥᱤᱭᱟᱜᱼᱟ ᱟᱨ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚᱫᱚ ᱩᱱᱟᱹᱜ ᱴᱟᱜ ᱫᱚ ᱚᱱᱟ ᱠᱚᱫᱚ ᱵᱟᱝ ᱠᱚ ᱠᱩᱥᱤᱭᱟᱜᱼᱟ ᱩᱱᱠᱩ ᱫᱚ ᱚᱠᱟ ᱠᱚᱨᱮ ᱚᱨᱠᱮᱥᱴᱟᱨ ᱦᱩᱭᱩᱜᱼᱟ ᱯᱟᱛᱟ ᱦᱩᱭᱩᱜᱼᱟ ᱚᱸᱰᱮᱠᱚ ᱪᱟᱞᱟᱜᱼᱟ
ᱟᱪᱪᱷᱟ ᱚᱱᱟ ᱡᱩᱫᱤ ᱢᱟᱱᱮ ᱯᱨᱚᱛᱮᱠᱴᱤ ᱚᱲᱟᱜ ᱨᱮᱱ ᱡᱟᱦᱟᱸᱭ ᱫᱚ ᱟᱭᱳᱼᱵᱟᱵᱟ ᱦᱮᱱᱟᱜ ᱵᱚᱱᱟ ᱩᱱᱠᱩ ᱡᱩᱫᱤ ᱠᱚ ᱩᱱᱠᱩ ᱠᱚ ᱞᱟᱹᱭ ᱢᱟᱱᱟ ᱵᱟᱲᱟ ᱵᱩᱡᱟᱹ ᱠᱚᱣᱟ ᱥᱮ ᱥᱟᱶᱛᱮ ᱟᱹᱛᱩ ᱦᱚᱲ ᱠᱚ ᱜᱟᱞᱢᱟᱨᱟᱣ ᱢᱤᱫ ᱠᱟᱛᱮᱫ ᱩᱱᱠᱩ ᱠᱚ ᱞᱟᱹᱭ ᱡᱩᱛ ᱠᱚᱣᱟ ᱱᱚᱣᱟ ᱫᱚ ᱵᱟᱭ ᱵᱷᱟᱹᱜᱮᱭᱟ ᱟᱵᱚᱣᱟᱜ ᱠᱷᱮᱛᱨᱮ ᱫᱚ ᱦᱮᱸ ᱡᱚᱛᱚ ᱜᱮ ᱞᱟᱹᱠᱛᱤ ᱠᱟᱱᱟ ᱮᱱᱛᱮ ᱨᱮᱦᱚᱸ ᱡᱩᱫᱤ ᱠᱚ ᱞᱟᱹᱭ ᱟᱠᱚ ᱠᱟᱱ ᱠᱷᱟᱱ ᱩ ᱡᱮᱞᱮᱠᱟ ᱱᱚᱣᱟ ᱠᱚᱫᱚ ᱪᱟᱞᱟᱜ ᱞᱟᱹᱠᱛᱤ ᱠᱟᱱ ᱨᱮᱦᱚᱸ ᱩᱱᱟᱹᱜ ᱮᱠᱴᱟ ᱫᱚ ᱵᱟᱭ ᱵᱷᱟᱹᱜᱮᱭᱟ᱾ ᱟᱵᱚᱣᱟᱜ ᱥᱟᱶᱛᱟ ᱠᱷᱮᱛᱨᱮ ᱤᱯᱷᱮᱠᱴ ᱦᱩᱭ ᱫᱟᱲᱮᱭᱟᱜᱼᱟ ᱥᱮ ᱚᱥᱩᱵᱤᱫᱟ ᱟᱱᱟᱴ ᱦᱮᱡ ᱫᱟᱲᱮᱭᱟᱜᱼᱟ? ᱱᱚᱝᱠᱟᱱᱟᱜ ᱠᱟᱛᱷᱟ ᱠᱚᱠᱚ ᱞᱟᱹᱭ ᱵᱟᱲᱟ ᱦᱟᱠᱚᱣᱟ ᱟᱸᱡᱚᱢᱚᱜᱼᱟ ᱱᱚᱝᱠᱟ ᱠᱟᱛᱷᱟ ᱠᱚ?
ᱩᱱᱟᱹᱜ ᱫᱚ ᱵᱟᱝᱠᱩ ᱞᱟᱹᱭ ᱵᱟᱲᱟ ᱠᱚᱜᱮᱭᱟ
ᱟᱢᱟᱜ ᱢᱚᱱᱮᱛᱮ ᱪᱮᱫ ᱮ ᱞᱟᱹᱭᱟ ᱱᱚᱣᱟ ᱠᱚ ᱞᱟᱹᱭ ᱞᱟᱹᱠᱛᱤ ᱠᱟᱱᱟ ᱥᱮ ᱵᱟᱝᱟ
ᱦᱮᱸ ᱚᱱᱟ ᱠᱚᱫᱚ ᱞᱟᱹᱭ ᱮ ᱞᱟᱹᱠᱛᱤ ᱠᱟᱱ ᱜᱮᱭᱟ ᱡᱮ ᱟᱞᱚ ᱠᱚ ᱪᱟᱞᱟᱜ ᱢᱟ ᱟᱨ ᱩᱱᱠᱩ ᱢᱟ ᱵᱟᱝᱠᱚ ᱡᱩᱫᱤᱢ ᱵᱩᱡᱷᱟᱹᱣ ᱠᱚᱣᱟ ᱛᱟᱦᱞᱮ ᱦᱳᱭᱛᱚ ᱵᱟᱝᱠᱚ ᱪᱟᱞᱟᱜᱼᱟ ᱟᱨ ᱪᱟᱞᱟᱜ ᱜᱮᱭᱟ ᱠᱚ
ᱟᱪᱪᱷᱟ ᱟᱢ ᱱᱚᱝᱠᱟᱱ ᱠᱟᱛᱷᱟ ᱢᱮᱱ ᱵᱟᱲᱟ ᱠᱟᱫ ᱟᱠᱟᱫ ᱢᱮᱭᱟ ᱟᱛᱳ ᱨᱮᱱ ᱢᱩᱨᱵᱤ ᱠᱚ ᱥᱮ ᱟᱭᱳ ᱠᱚ
ᱦᱮᱸ ᱤᱧ ᱦᱚᱸᱠᱚ ᱢᱮᱱ ᱵᱟᱲᱟ ᱚᱲᱟᱜ ᱨᱮᱠᱚ ᱢᱮᱱ ᱵᱟᱲᱟ ᱟᱠᱟᱫᱤᱧ ᱜᱮᱭᱟ ᱡᱮ ᱦᱮᱸ ᱚᱱᱟ ᱠᱚᱫᱚ ᱵᱟᱝ ᱧᱮᱞ ᱜᱮ ᱵᱷᱟᱜᱤᱭᱟ ᱪᱟᱞᱟᱜ ᱢᱟᱱᱟᱣ ᱵᱟᱲᱟ ᱠᱟᱹᱫᱤᱧ ᱜᱮᱭᱟ ᱠᱚ ᱤᱧᱦᱚ ᱩᱱᱫᱤᱱ ᱫᱚ ᱩᱱᱟᱹᱜ ᱫᱚ ᱵᱟᱹᱧ ᱮᱸ ᱵᱟᱹᱧ ᱟᱸᱡᱚᱢ ᱟᱠᱟᱫᱟ ᱢᱟᱱᱟ ᱠᱟᱛᱷᱟ ᱪᱟᱞᱟᱣ ᱫᱩᱧ ᱪᱟᱞᱟᱣ ᱟᱠᱟᱱ ᱜᱮᱭᱟ ᱟᱫᱚ ᱛᱮᱦᱮᱧ ᱜᱟᱯᱟ ᱫᱚ ᱵᱟᱝ ᱜᱤᱧ ᱪᱟᱞᱟᱜ ᱠᱟᱱᱟ ᱟᱨ ᱟᱯᱮᱥᱮᱫ ᱯᱨᱳᱜᱨᱟᱢ ᱠᱚ ᱦᱩᱭᱩᱜ ᱜᱮᱭᱟ
ᱵᱟ ᱦᱩᱭ ᱵᱟᱲᱟᱜ ᱜᱮ ᱨᱮᱦᱚᱸ ᱟᱫᱚ ᱚᱱᱠᱟ ᱟᱞᱮ ᱫᱚ ᱱᱚᱣᱟ ᱠᱚᱨᱮ ᱫᱚ ᱵᱟᱝᱠᱚ ᱪᱟᱞᱟᱜ ᱜᱮᱭᱟ
ᱚ
ᱮᱸ ᱡᱩᱫᱤ ᱦᱮᱸ ᱜᱟᱭᱟᱱ ᱦᱩᱭᱩᱜᱼᱟ ᱥᱮ ᱯᱟᱛᱟ ᱮᱱᱮᱡ ᱦᱩᱭᱩᱜ ᱠᱟᱱᱟ ᱮᱸᱰᱮᱠᱷᱟᱱ ᱠᱚ ᱪᱟᱞᱟᱜ ᱜᱮᱭᱟ ᱢᱤᱫ ᱵᱟᱨ ᱦᱮᱱᱟᱜ ᱠᱟᱫ ᱠᱚᱣᱟ ᱢᱤᱫ ᱵᱟᱨ ᱠᱚᱫᱚ ᱢᱮᱱ ᱠᱟᱛᱮᱫ ᱦᱚᱸ ᱵᱟᱠᱚ ᱵᱩᱡᱷᱟᱹᱣ ᱜᱮᱭᱟ ᱩᱱᱠᱩ ᱫᱚᱠᱚ ᱪᱟᱞᱟᱜ ᱜᱮᱭᱟ
ᱦᱮᱸ
ᱢᱮᱱ ᱵᱟᱲᱟ ᱟᱠᱟᱫ ᱠᱚᱣᱟᱞᱮ ᱡᱮ ᱱᱚᱝᱠᱟ ᱵᱮᱯᱟᱨ ᱱᱚᱣᱟ ᱠᱚᱫᱚ ᱵᱟᱭ ᱱᱟᱯᱟᱭᱚᱜᱼᱟ ᱟᱵᱚ ᱥᱟᱶᱛᱟ ᱠᱷᱮᱛᱨᱮ ᱫᱚ ᱟᱫᱚ ᱦᱮᱸ ᱥᱮ ᱥᱟᱶᱛᱟ ᱞᱟᱹᱜᱤᱫ ᱛᱮᱫᱚ ᱟᱵᱚ ᱵᱟᱵᱚᱱ ᱞᱟᱦᱟ ᱤᱫᱤ ᱫᱟᱲᱮᱭᱟᱜᱼᱟ ᱥᱮ ᱵᱟᱵᱚᱱ ᱞᱟᱦᱟ ᱥᱮᱱ ᱫᱟᱲᱮᱭᱟᱜᱼᱟ ᱟᱫᱚ ᱵᱟᱠᱚ ᱢᱟᱱᱟᱣ ᱵᱟᱛᱟᱣ ᱜᱮᱭᱟ ᱢᱤᱫᱵᱟᱨ ᱡᱟᱦᱟᱸ ᱫᱚ ᱧᱩ ᱦᱟᱺᱰᱤ ᱧᱩ ᱯᱟᱹᱣᱨᱟᱹ ᱢᱮᱱᱟᱜ ᱠᱚᱣᱟ ᱚᱱᱠᱟᱱ ᱟᱵᱚ ᱵᱚᱭᱮᱥ ᱞᱮᱠᱟᱱ ᱠᱚᱦᱚᱸ ᱥᱮ ᱥᱮ ᱟᱵᱚ ᱜᱟᱛᱮ ᱜᱟᱯᱟᱛᱮ ᱠᱚ ᱱᱚᱝᱠᱟ ᱢᱮᱱᱟᱜ ᱠᱚᱣᱟ ᱵᱟᱠᱚ ᱟᱸᱡᱚᱢ ᱜᱮᱭᱟ ᱠᱟᱛᱷᱟ ᱠᱚ ᱟᱨ ᱟᱞᱮ ᱫᱚ ᱠᱚ ᱱᱚᱝᱠᱟ ᱠᱟᱛᱷᱟ ᱫᱚᱠᱚ ᱢᱮᱱ ᱵᱟᱲᱟ ᱞᱮᱜᱮᱭᱟ ᱢᱮᱱᱫᱚ
ᱦᱮᱸ ᱟᱨ ᱡᱮ ᱱᱚᱜᱼᱚᱭ ᱯᱟᱛᱟ ᱯᱟᱛᱟ ᱠᱚ ᱦᱩᱭᱩᱜ ᱠᱟᱱᱟ ᱦᱟᱺᱰᱤ ᱯᱟᱹᱣᱨᱟᱹ ᱠᱚ ᱟᱠᱷᱨᱤᱧ ᱮᱫᱟ
ᱱᱚᱣᱟ ᱫᱚ ᱵᱟᱭ ᱞᱟᱹᱠᱛᱤ ᱠᱟᱱᱟ ᱱᱚᱣᱟ ᱠᱚᱫᱚ ᱱᱚᱣᱟ ᱠᱚᱫᱚ ᱢᱤᱫᱴᱟᱝ ᱢᱤᱫᱴᱮᱱ ᱜᱟᱭᱟᱱ ᱦᱩᱭᱱᱟ ᱚᱱᱟᱞᱮ ᱧᱮᱞ ᱠᱮᱫ ᱜᱮᱭᱟ ᱟᱨ ᱱᱚᱣᱟ ᱠᱚ ᱱᱚᱣᱟ ᱠᱚ ᱚᱱᱟᱠᱚ ᱞᱟᱹᱭ ᱠᱮᱫᱟ ᱮᱢᱱᱤ ᱨᱮᱦᱚᱸ ᱟᱵᱚᱣᱟᱜ ᱫᱚ ᱟᱵᱚᱣᱟᱜ ᱡᱮᱦᱛᱩ ᱵᱚᱸᱜᱟ ᱵᱩᱨᱩ ᱡᱤᱱᱤᱥ ᱠᱟᱱᱟ ᱚᱱᱟ ᱠᱚᱫᱚ ᱟᱠᱠᱷᱨᱤᱧ ᱫᱚ ᱟᱹᱰᱤ ᱵᱟᱹᱲᱤᱡᱚᱜ ᱠᱟᱱ ᱜᱮᱭᱟ ᱡᱟᱦᱟᱸ ᱫᱚ ᱟᱵᱚ ᱫᱚ
ᱦᱮᱸᱻ ᱚᱱᱟ᱾
ᱵᱚᱸᱜᱟ ᱞᱟᱹᱜᱤᱫ ᱵᱚᱱ ᱮᱢᱟ ᱟᱨ ᱚᱱᱟ ᱡᱩᱫᱤ ᱵᱚᱱ ᱟᱠᱷᱨᱤᱧᱟ ᱚᱱᱟ ᱫᱚ ᱵᱷᱟᱜᱮ ᱵᱟᱭ ᱦᱩᱭᱩᱜ ᱠᱟᱱᱟ ᱥᱮ᱾
ᱦᱮᱸᱻ᱾ ᱱᱮᱛᱟᱨ ᱢᱟ ᱡᱟᱦᱟᱸᱱᱟᱜ ᱦᱮᱸᱻ ᱢᱮᱱ ᱢᱮ᱾
ᱦᱮᱸᱻ᱾ ᱪᱮᱫ ᱞᱮᱠᱟ?
ᱪᱮᱫ ᱮᱢ ᱞᱟᱹᱭ ᱠᱮᱫᱟ ᱟᱢ ᱞᱟᱹᱭ ᱢᱮ?
ᱦᱮᱸᱻ ᱢᱮᱱᱫᱟᱹᱧ ᱱᱚᱣᱟ ᱫᱚ ᱢᱮᱱ ᱠᱟᱛᱮᱫ ᱦᱚᱸ ᱢᱤᱫ ᱵᱟᱨ ᱦᱚᱲ ᱢᱮᱱᱟᱜ ᱠᱚᱣᱟ ᱡᱟᱦᱟᱸᱭ ᱫᱚ ᱵᱟᱠᱚ ᱟᱸᱡᱚᱢ ᱜᱮᱭᱟ᱾ ᱤᱫᱤ ᱜᱮᱭᱟ ᱠᱚ᱾ ᱵᱟᱝᱠᱷᱟᱱ ᱟᱵᱚ ᱫᱚ ᱦᱟᱺᱰᱤ ᱟᱨ ᱯᱟᱹᱣᱨᱟᱹ ᱫᱚ, ᱦᱟᱺᱰᱤ ᱫᱚ ᱩᱸᱻᱟᱨᱚ ᱤᱭᱟᱹ ᱞᱮᱠᱟᱛᱮ ᱚᱱᱟ ᱫᱚ ᱵᱟᱭ ᱜᱮ ᱜᱟᱱᱚᱜᱼᱟ ᱟᱠᱷᱨᱤᱧ ᱫᱚ᱾
ᱚᱱᱟ ᱫᱚ ᱵᱚᱸᱜᱟ ᱵᱩᱨᱩ ᱦᱮᱸ ᱵᱚᱸᱜᱟ ᱵᱩᱨᱩ ᱥᱚᱢᱚᱭ ᱜᱮ, ᱚᱱᱟ ᱫᱚ ᱞᱟᱹᱠᱛᱤ᱾ ᱯᱤᱭᱟᱢ
ᱢᱮᱱ ᱵᱟᱲᱟ ᱟᱠᱟᱫ ᱠᱚᱜᱮᱭᱟᱞᱮ ᱥᱮ ᱚᱱᱠᱟ ᱠᱟ ᱞᱟᱹᱭ ᱵᱟᱲᱟ ᱦᱩᱭ ᱠᱟᱱ ᱜᱮᱭᱟ, ᱟᱫᱚ ᱵᱟᱠᱚ ᱟᱸᱡᱚᱢᱟ ᱢᱮᱱ ᱠᱟᱛᱮᱫ ᱦᱚᱸ᱾ ᱛᱟᱦᱚᱞᱮ ᱟᱯᱮᱥᱮᱱ ᱠᱚ ᱟᱠᱷᱨᱤᱧ ᱜᱮᱭᱟ ᱥᱮ ᱵᱟᱝ?